ᱦᱮᱞᱳ ᱦᱮᱞᱳ
ᱦᱮᱞᱳ
ᱦᱳᱭ ᱟᱹᱞᱤᱧᱟᱜ ᱮᱸᱜ ᱨᱚᱲ ᱵᱮᱱ ᱟᱸᱡᱚᱢᱮᱫ ᱠᱟᱱ ᱜᱮᱭᱟ᱾
ᱦᱮᱸ ᱟᱸᱡᱚᱢᱚᱜ ᱠᱟᱱ ᱜᱮᱭᱟ ᱟᱞᱤᱧᱟᱜ᱾
ᱦᱳᱭ ᱟᱵᱤᱱᱟᱜ ᱦᱚᱸ ᱢᱚᱡᱽ ᱟᱨ ᱱᱟᱯᱟᱭ ᱜᱮ ᱟᱸᱡᱚᱢᱚᱜ ᱠᱟᱱ ᱛᱟᱵᱤᱱᱟ ᱱᱤᱛ ᱵᱷᱳᱨ ᱫᱚ᱾ ᱛᱚᱵᱮ ᱚᱱᱟ ᱛᱟᱞᱟᱨᱮ ᱢᱤᱫᱴᱮᱱ ᱠᱟᱛᱷᱟ ᱦᱟᱸᱜ ᱵᱟᱞᱟᱝ ᱢᱮᱱ ᱞᱮᱫᱟ᱾ ᱚᱱᱟ ᱫᱚ ᱠᱟᱱᱟ ᱢᱟᱲᱟᱝ ᱨᱮ ᱡᱚᱦᱟᱨ ᱛᱚ ᱡᱟᱭᱦᱳᱠ ᱡᱚᱦᱟᱨ ᱦᱮᱸ ᱡᱚᱦᱟᱨ ᱞᱤᱧ ᱮᱢᱟᱵᱮᱱ ᱠᱟᱱᱟ ᱛᱚ ᱴᱷᱤᱠ ᱜᱮᱭᱟ, ᱛᱚ ᱢᱤᱫ ᱴᱮᱱ ᱠᱟᱛᱷᱟ ᱞᱟᱝ ᱨᱚᱯᱚᱲᱟ, ᱠᱟᱛᱷᱟ ᱫᱚ ᱠᱟᱱᱟ ᱱᱤᱭᱟᱹᱜᱮ ᱦᱟᱸᱜ ᱡᱮᱞᱮᱠᱟ ᱢᱟᱱᱮ ᱥᱟᱯᱚᱥ ᱟᱢ ᱟᱨ ᱤᱧ ᱢᱤᱫᱴᱟᱝ ᱚᱱᱠᱟ ᱠᱟᱛᱷᱟ ᱵᱟᱝ ᱛᱟᱦᱮᱱᱟ ᱟᱨ ᱢᱤᱫ ᱢᱤᱫᱴᱮᱱ ᱠᱟᱛᱷᱟ ᱫᱚ ᱦᱟᱸᱜ ᱢᱟᱱᱮ ᱟᱭᱢᱟ ᱜᱮ ᱦᱟᱸᱜ ᱢᱟᱱᱮ ᱛᱷᱚᱲᱟ ᱱᱚᱣᱟ ᱪᱮᱛᱟᱱ ᱨᱮᱵᱚ ᱨᱚᱯᱚᱲ ᱠᱟᱱ ᱜᱮᱭᱟ ᱦᱟᱸᱜ, ᱟᱫᱚ ᱦᱩᱫᱤᱥ ᱵᱟᱲᱟᱣ ᱟᱠᱟᱱᱟᱹᱧ, ᱟᱞᱟᱝ ᱦᱚᱸ ᱱᱚᱣᱟ ᱵᱤᱥᱚᱭ ᱛᱮ ᱛᱷᱚᱲᱟ ᱜᱟᱱ ᱞᱟᱝ ᱨᱚᱯᱚᱲ ᱞᱟᱹᱜᱤᱫ ᱥᱮᱞᱟᱝ ᱵᱟᱰᱟᱭ ᱧᱚᱜ ᱞᱟᱹᱜᱤᱫ ᱢᱤᱫ ᱵᱟᱨ ᱪᱮᱫ ᱠᱚᱪᱚᱝ, ᱢᱟᱱᱮ ᱚᱱᱮ ᱦᱟᱸᱜ ᱡᱮ ᱟᱵᱮᱱ ᱟᱹᱞᱤᱧ, ᱱᱚᱣᱟ ᱠᱩ ᱱᱚᱣᱟ ᱵᱷᱟᱥᱟ ᱟᱹᱰᱤ ᱡᱟᱹᱥᱛᱤ ᱦᱟᱸᱜ ᱢᱮᱱᱚᱜ ᱠᱟᱱᱟ,
ᱦᱮᱸ ᱦᱮᱸ,
ᱟᱫᱚ ᱦᱮᱸ ᱟᱡ ᱡᱚᱛᱚ ᱦᱚᱲ ᱠᱚ ᱢᱮᱱ ᱵᱟᱲᱟ ᱠᱮᱫᱟ ᱥᱮ ᱤᱧᱟᱹᱜ ᱦᱩᱫᱤᱥ ᱦᱚᱸ ᱛᱟᱦᱮᱸ ᱠᱟᱱ ᱜᱮᱭᱟ ᱡᱮ ᱟᱵᱮᱱ ᱟᱨ ᱟᱹᱞᱤᱧ ᱚᱱᱟ ᱵᱮᱱ, ᱥᱚᱵᱽᱫᱚ ᱫᱚ ᱥᱮ ᱟᱹᱞᱤᱧ ᱥᱚᱵᱽᱫᱚ ᱫᱚ ᱵᱤᱥᱮᱥ ᱠᱟᱛᱮᱫ ᱮ ᱡᱟᱶᱟᱭ ᱠᱚᱲᱟ, ᱥᱮ ᱵᱟᱹᱦᱩ ᱠᱩᱲᱤ ᱠᱚ ᱢᱮᱛᱟ ᱠᱚ ᱠᱟᱱᱟ ᱦᱟᱸᱜ ᱥᱮ ᱡᱮᱞᱮᱠᱟ ᱩᱱᱠᱩ ᱵᱟᱦᱚᱸᱧᱦᱟᱨᱤᱧ ᱛᱮᱠᱚ ᱩᱱᱠᱩ ᱜᱮ ᱦᱟᱸᱜ, ᱫᱚ ᱛᱚᱵᱮ ᱦᱮᱸ ᱟᱹᱞᱤᱧ ᱦᱚᱞᱤᱧ ᱦᱩᱫᱤᱥ ᱠᱟᱱ ᱛᱟᱦᱮᱸᱱᱟ ᱡᱮ ᱱᱚᱣᱟ ᱠᱟᱛᱷᱟ ᱢᱟ ᱚᱠᱚᱭ ᱠᱚᱢ ᱢᱮᱛᱟ ᱠᱚᱣᱟ ᱛᱚᱵᱮ, ᱱᱤᱛᱚᱜ ᱡᱮᱞᱮᱠᱟ ᱟᱵᱚᱩ ᱦᱚᱭ ᱛᱳ ᱚᱱᱠᱟ ᱜᱮᱵᱚᱱ ᱧᱟᱯᱟᱢ ᱜᱚᱫᱚᱜ ᱠᱟᱱᱟ ᱦᱚᱴᱟᱛ ᱢᱮᱱᱛᱮ ᱟᱵᱮᱱ ᱟᱹᱞᱤᱧ, ᱥᱚᱢᱵᱚᱱᱫᱷᱚ ᱢᱮᱱ ᱠᱟᱛᱮᱫ ᱵᱚᱱ ᱢᱮᱱᱚᱜ ᱠᱟᱱᱟ ᱦᱟᱸᱜ, ᱟᱫᱚ ᱱᱚᱣᱟ ᱫᱚ ᱱᱚᱣᱟ ᱵᱤᱥᱚᱭ ᱛᱮᱫᱚ ᱟᱢᱫᱚ ᱪᱮᱫ ᱞᱮᱠᱟᱢ ᱢᱮᱱ ᱠᱮᱭᱟ ᱢᱟᱱᱮ?
ᱦᱮᱸ ᱤᱧ ᱡᱚᱠᱷᱚᱱ ᱯᱚᱨᱚᱛᱷᱚᱢ ᱤᱧ ᱨᱚᱲ ᱞᱮᱫᱟ, ᱱᱮ ᱤᱧᱦᱚᱸ ᱚᱱᱠᱟ ᱜᱮᱠᱚ ᱢᱮᱛᱟ ᱫᱤᱧ ᱛᱟᱦᱮᱸᱱᱟ ᱟᱵᱮᱱ, ᱟᱫᱚ ᱢᱟᱱᱮ ᱤᱧᱦᱚᱸ ᱡᱩᱫᱟᱹ ᱜᱤᱧ ᱵᱩᱡᱽ ᱞᱮᱫᱟ ᱚᱱᱟ ᱨᱚᱲ ᱫᱚᱧ ᱢᱚᱱᱮᱭᱟ ᱚᱱᱠᱟ ᱞᱟᱹᱴᱩ ᱦᱚᱲ ᱠᱚ ᱞᱟᱹᱴᱩ ᱵᱳᱞᱛᱮ ᱵᱟᱯᱞᱟ ᱥᱟᱹᱜᱟᱹᱭ ᱨᱮ ᱵᱤᱥᱤ ᱠᱚ ᱵᱮᱵᱚᱦᱟᱨ ᱮᱫᱟ ᱚᱱᱟ ᱠᱚᱫᱚ,
ᱦᱳᱭ
ᱛᱚ ᱟᱵᱚ ᱛᱟᱞᱟ ᱨᱮᱫᱚ ᱚᱱᱟ ᱵᱮᱱ ᱠᱚ ᱵᱟᱝ ᱨᱚᱲ ᱜᱮ ᱱᱟᱯᱟᱭᱟ ᱢᱟᱱᱮ ᱦᱚᱸ
ᱴᱷᱤᱠ ᱴᱷᱤᱠ,
ᱚᱱᱟᱜᱮᱧ ᱢᱚᱱᱮᱭᱟ,
ᱦᱳᱭ ᱤᱧ ᱦᱚᱸ ᱞᱟᱦᱟᱛᱮ ᱱᱚᱣᱟ ᱠᱟᱛᱷᱟᱧ ᱦᱩᱫᱤᱥᱚᱜ ᱠᱟᱱ ᱛᱟᱦᱮᱸᱱᱟ, ᱱᱚᱣᱟ ᱢᱟ ᱛᱮᱫ ᱟᱵᱚ ᱛᱟᱞᱟ ᱨᱮ ᱟᱢ ᱥᱮ ᱤᱧ ᱥᱮ ᱚᱠᱚᱭ ᱴᱟᱜ ᱜᱟᱛᱮ ᱦᱚᱭ ᱛᱳᱧ ᱧᱟᱢ ᱠᱮᱫᱮᱭᱟ ᱩᱱᱤ ᱛᱟᱞᱟ ᱨᱮᱦᱚᱸ ᱚᱱᱟ ᱵᱮᱱ ᱢᱟ ᱮᱛᱮ ᱵᱟᱝ ᱵᱮᱵᱚᱦᱟᱨᱚᱜ ᱜᱮᱭᱟ ᱛᱚ ᱱᱚᱣᱟ ᱢᱟ ᱦᱟᱱᱮ ᱟ ᱡᱟᱶᱟᱭ ᱠᱚᱲᱟ ᱥᱮ ᱥᱮ ᱵᱟᱸᱦᱚᱸᱧᱦᱟᱸᱨᱤᱧ ᱛᱟᱠᱚ ᱩᱱᱠᱩ ᱴᱷᱮᱱ ᱦᱟᱸᱜ ᱵᱮᱵᱚᱦᱟᱨᱚᱜᱼᱟ ᱛᱚᱵᱮ ᱱᱚᱣᱟ ᱱᱚᱸᱰᱮ ᱟᱵᱩ ᱠᱚ ᱞᱮᱠᱟᱱ, ᱥᱮ ᱟᱵᱩ ᱠᱩ ᱦᱳᱭ ᱟᱵᱚ ᱠᱩ ᱞᱮᱠᱟᱱ ᱜᱟᱛᱮ ᱠᱚ ᱥᱮ ᱩᱨᱩᱢ ᱩᱯᱨᱩᱢ ᱦᱚᱲ ᱥᱟᱶ ᱛᱮᱦᱚᱸ ᱠᱚ ᱵᱮᱵᱚᱦᱟᱨ ᱮᱫ ᱠᱚᱣᱟ, ᱪᱮᱫ ᱜᱷᱚᱱᱟᱜ ᱛᱚᱵᱮ ᱱᱚᱣᱟ ᱟᱸᱡᱚᱢ ᱠᱟᱛᱮᱫ ᱫᱚ ᱛᱮᱦᱮᱧ ᱱᱚᱜ-ᱚᱭ ᱟᱹᱰᱤ ᱟᱪᱚᱨᱮᱫ ᱜᱮ ᱦᱟᱸᱜ ᱤᱧ ᱵᱩᱡᱷᱟᱹᱣ ᱧᱚᱜ ᱞᱮᱫᱟ, ᱟᱫᱚ ᱟᱫᱚ ᱫᱤᱥᱟᱹ ᱧᱟᱢ ᱠᱮᱫ ᱛᱤᱧ ᱟᱫᱚ, ᱤᱧ ᱢᱮᱛᱟᱜ ᱢᱮᱭᱟ ᱡᱮ ᱦᱮᱸ ᱱᱚᱣᱟ ᱵᱤᱥᱚᱭ ᱛᱮ ᱛᱷᱚᱲᱟ ᱜᱟᱱ ᱞᱟᱝ ᱨᱚᱯᱚᱲ ᱠᱮᱫ ᱜᱮ ᱵᱚᱞᱮ,
ᱤᱧ ᱦᱚ ᱚᱱᱠᱟ ᱜᱮ ᱯᱩᱭᱞᱳ ᱫᱤᱱ ᱚᱠᱚᱭ ᱪᱚᱝ ᱚᱱᱠᱟ ᱵᱮᱱ ᱜᱮᱭ ᱢᱮᱛᱟᱫᱤᱧ ᱛᱟᱦᱮᱸᱱᱟ ᱤᱧᱦᱚᱸ ᱚᱱᱟ ᱟᱡᱤᱵᱽ ᱤᱭᱟᱹ ᱜᱤᱧ ᱵᱩᱡᱽ ᱞᱮᱫᱟ ᱪᱚᱝ, ᱪᱚᱢᱠᱟᱣ ᱜᱮ, ᱤᱧ ᱫᱚ ᱱᱚᱝᱠᱟ ᱨᱚᱲ ᱫᱚ ᱢᱤᱫᱴᱟᱝ ᱟᱵᱚ ᱫᱚ ᱜᱟᱛᱮ ᱞᱮᱠᱟ ᱢᱤᱫᱴᱮᱱ ᱥᱟᱹᱜᱟᱹᱭ ᱠᱟᱱᱟ ᱛᱚ,
ᱛᱚ ᱚᱸᱰᱮ ᱫᱚ ᱟᱵᱮᱱ ᱟᱹᱞᱤᱧ ᱨᱚᱲ ᱫᱚ ᱵᱟᱝ ᱵᱷᱟᱜᱮ ᱜᱮ ᱱᱟᱯᱟᱭᱟ,
ᱠᱷᱚᱱ, ᱢᱟᱱᱮ ᱚᱱᱟ ᱦᱮᱸ ᱛᱟᱭᱚᱢ ᱛᱮ ᱦᱚᱲ ᱡᱮᱞᱮᱠᱟ ᱠᱚ ᱨᱚᱲᱟ ᱟᱵᱮᱱ ᱟᱹᱞᱤᱧ ᱛᱚ ᱚᱱᱟ ᱟᱸᱡᱚᱢ ᱵᱟᱲᱟ ᱠᱟᱛᱮᱫ, ᱱᱚᱛᱮ ᱟᱹᱞᱤᱧ ᱪᱮᱫ ᱞᱤᱧ ᱦᱩᱫᱤᱥ ᱤᱧ ᱱᱤᱛᱚᱜ ᱪᱮᱫ ᱤᱧ ᱦᱩᱫᱤᱥ ᱮᱱᱟ, ᱯᱟᱥᱮᱡ ᱱᱤᱡᱮᱨᱱ ᱜᱟᱛᱮ ᱠᱚᱲᱟ ᱦᱚᱸ ᱚᱱᱟ ᱦᱚᱸ ᱢᱤᱫᱴᱮᱱ ᱥᱚᱱᱢᱟᱱ ᱦᱤᱥᱟᱹᱵᱽ ᱞᱮᱠᱟᱛᱮᱢ ᱢᱮᱛᱟᱭᱮ, ᱢᱮᱛᱟᱣᱟᱭ ᱨᱮᱭᱟᱜ ᱢᱤᱫᱴᱟᱜ ᱥᱚᱵᱽᱫᱚ ᱠᱟᱱᱟ ᱪᱮᱛᱟᱜ ᱚᱱᱟᱛᱮ ᱤᱧ ᱦᱚᱸᱧ ᱵᱮᱵᱚᱦᱟᱨ ᱧᱚᱜ ᱞᱮᱫᱟ, ᱤᱧ ᱟᱢ ᱡᱟᱦᱟᱸ ᱟᱹᱞᱤᱧ ᱟᱵᱮᱱ ᱛᱚ ᱚᱱᱮ ᱚᱱᱠᱟ, ᱛᱚ ᱡᱮᱭ ᱦᱳᱠ ᱱᱚᱣᱟ ᱫᱚ ᱠᱟᱛᱷᱟ ᱫᱚ ᱛᱟᱦᱮᱱ ᱜᱮᱭᱟ ᱛᱚᱵᱮ, ᱢᱮᱱᱮᱫ ᱠᱟᱹᱱᱟᱹᱧ ᱟᱯᱮᱥᱮᱫ ᱫᱟᱜ ᱡᱟᱹᱲᱤ ᱠᱚ ᱵᱚᱨᱛᱚᱢᱟᱱ ᱫᱚ ᱦᱟᱸᱜ ᱪᱮᱫ ᱞᱮᱠᱟ ᱪᱟᱞᱟᱣ ᱵᱟᱲᱟᱜ ᱠᱟᱱᱟ᱾
ᱟ ᱮᱠᱷᱚᱱ ᱫᱚ ᱦᱚᱞᱟ ᱦᱚᱞᱟ ᱫᱚ ᱥᱮᱛᱟᱜ ᱵᱮᱲᱟᱭ ᱫᱟᱜ ᱛᱟᱦᱮᱱᱟ ᱱᱟᱨᱲᱟ ᱟᱹᱭᱩᱵ ᱵᱮᱲᱟ ᱫᱚ ᱵᱟᱭ ᱫᱟᱜ ᱟᱠᱟᱫᱟ ᱛᱤᱦᱤᱱ ᱫᱚ ᱢᱤᱫ ᱫᱷᱟᱣ ᱵᱟᱭ ᱫᱟᱷᱜ ᱠᱟᱫᱟᱭ
ᱚᱱᱮ ᱨᱤᱢᱤᱞ ᱠᱚᱫᱚ ᱨᱤᱢᱤᱞ ᱠᱟᱜ ᱜᱮᱭᱟᱭ ᱟᱫᱚ ᱩᱫᱽᱜᱟᱹᱨ ᱫᱚᱢᱮ ᱩᱫᱽᱜᱟᱹᱨ ᱠᱟᱱᱟ ᱥᱤᱛᱩᱝ ᱫᱚ ᱵᱟᱭ ᱥᱤᱛᱩᱝ ᱟᱠᱟᱫ ᱨᱮᱦᱚᱸ ᱩᱫᱽᱜᱟᱹᱨ ᱫᱚ ᱫᱚᱢᱮ ᱩᱫᱽᱜᱟᱹᱨ ᱠᱟᱱᱟ᱾ ᱟᱨ ᱛᱟᱦᱚᱞᱮ ᱟᱯᱮ ᱥᱮᱫ ᱜᱮ
ᱟᱞᱮ ᱥᱮᱫ ᱫᱚ ᱫᱟᱜ ᱫᱚ ᱢᱟᱱᱮ ᱛᱮᱦᱮᱧ ᱜᱮ ᱛᱷᱚᱲᱟ ᱜᱟᱱ ᱮ ᱫᱟᱜ ᱵᱟᱲᱟ ᱫᱟᱜ ᱠᱮᱜᱼᱟ ᱟᱹᱭᱩᱵ ᱵᱮᱞᱟ᱾ ᱢᱟᱱᱮ ᱛᱤᱠᱤᱱ ᱠᱷᱚᱱ ᱜᱮ ᱮᱦᱚᱵ ᱞᱮᱱᱟ ᱟᱹᱰᱤ ᱡᱷᱚᱢᱚᱨ ᱜᱮ ᱫᱟᱜ ᱞᱮᱫᱟ ᱫᱟᱜ ᱫᱚ ᱟᱫᱚ᱾ ᱡᱚᱛᱷᱮᱥᱴᱚ ᱫᱟᱜ ᱛᱟᱦᱮᱸ ᱠᱟᱱᱟ ᱠᱷᱮᱛᱨᱮ ᱯᱮᱨᱮᱡᱚᱜ ᱞᱮᱠᱟ ᱟᱨ ᱱᱚᱣᱟ ᱫᱟᱜ ᱢᱟᱱᱮ ᱟᱞᱮ ᱦᱚᱸ ᱡᱟᱹᱨᱩᱲ ᱞᱮᱫ ᱠᱟᱱ ᱛᱟᱦᱮᱱ ᱠᱟᱱᱟ ᱢᱟᱱᱮ ᱠᱷᱮᱛ ᱠᱚ ᱡᱮ ᱦᱮᱛᱩ ᱯᱮᱨᱮᱡ ᱵᱟᱲᱟᱣ ᱤᱭᱟ. ᱯᱮᱨᱮᱡ ᱵᱟᱲᱟ ᱵᱚᱞᱮ ᱟᱸᱡᱮᱫ ᱵᱟᱲᱟᱣ ᱟᱠᱟᱱ ᱛᱟᱦᱮᱱᱟ᱾ ᱛᱚ ᱟᱸᱡᱮᱫ ᱵᱟᱲᱟᱣ ᱟᱠᱟᱱ ᱠᱷᱟᱹᱛᱤᱨ ᱛᱮ ᱫᱟᱜ ᱦᱚᱸ ᱟᱹᱰᱤ ᱞᱟᱹᱠᱛᱤ ᱜᱮ ᱡᱟᱹᱨᱩᱲ ᱠᱟᱱ ᱛᱟᱦᱮᱱᱟ᱾ ᱟᱫᱚ ᱫᱟᱜ ᱵᱟᱲᱟ ᱠᱮᱫ ᱠᱷᱟᱱᱡ ᱛᱷᱚᱲᱟ ᱜᱟᱱ ᱢᱚᱸᱡᱽ ᱵᱩᱡᱷᱟᱹᱣ ᱵᱟᱲᱟᱭᱮᱱᱟᱺ ᱯᱟᱥᱮᱡ ᱛᱮᱦᱮᱧ ᱚᱠᱟᱴᱟᱜ ᱫᱟᱜ ᱡᱚᱢᱟ ᱛᱟᱦᱮᱸ ᱠᱚᱼᱟ ᱚᱱᱟ ᱫᱚ ᱯᱟᱥᱮᱡ ᱜᱟᱯᱟ ᱦᱟᱜ ᱦᱚᱪᱚ ᱠᱟᱹᱢᱤ ᱨᱮᱠ ᱠᱚ ᱞᱟᱜᱟᱣ ᱫᱟᱲᱮᱭᱟᱜᱼᱟ
ᱦᱮᱸ
ᱛᱮᱠᱚ ᱨᱚᱦᱚᱭ ᱫᱟᱲᱮᱭᱟᱜᱼᱟ ᱪᱮᱫᱟᱜ ᱥᱮ ᱢᱟᱱᱮ ᱟᱭᱢᱟ ᱦᱚᱲᱜᱮ ᱦᱟᱸᱜ ᱢᱟᱱᱮ ᱫᱟᱜ ᱵᱟᱝᱠᱷᱱᱟᱜ ᱛᱮ ᱵᱟᱠᱚ ᱨᱚᱦᱚᱭ ᱫᱟᱲᱮ ᱠᱟᱣᱫᱟ ᱱᱚᱝᱠᱟ
ᱟᱯᱮᱥᱮᱫ ᱫᱚ ᱨᱚᱦᱚᱭ ᱠᱚᱫᱚ ᱮᱛᱚᱦᱚᱵᱽ ᱠᱟᱱ ᱜᱮᱭᱟ ᱛᱟᱦᱞᱮ
ᱦᱳᱭ ᱮᱛᱚᱦᱚᱵ ᱵᱟᱲᱟᱭᱮᱱᱟ ᱟᱨ ᱚᱱᱮ ᱠᱚ ᱢᱮᱱᱟ ᱡᱟᱜᱟ ᱡᱟᱜᱟ ᱛᱮᱫᱚ ᱠᱚ ᱪᱟᱵᱟ ᱵᱟᱲᱟᱭᱮᱫ ᱠᱟᱱᱟ ᱦᱟᱸᱜ ᱟᱨ ᱱᱤᱛᱚᱜ ᱡᱮᱞᱮᱠᱟᱞᱟᱝ ᱢᱮᱱᱟ ᱤᱭᱟᱹ ᱮᱛᱚᱦᱚᱵᱽ ᱥᱮ ᱟᱨᱟᱢᱵᱷᱚ ᱱᱚᱣᱟ ᱢᱟ ᱪᱟᱵᱟᱭ ᱨᱮᱭᱟᱜ ᱚᱠᱛᱮ ᱥᱚᱢᱚᱭ ᱠᱟᱱ ᱱᱚᱣᱟ ᱢᱟ᱾ ᱥᱚᱵᱟᱭ ᱴ ᱚᱠᱛᱮ ᱜᱮ ᱥᱚᱢᱚᱭ ᱠᱟᱱᱟ ᱟᱨ ᱥᱮᱫᱟᱭ ᱫᱚᱜ ᱯᱟᱥᱮᱡ ᱱᱮᱛᱟᱨ ᱫᱚ ᱯᱟᱥᱮᱡ ᱠᱚ ᱨᱚᱦᱚᱭ ᱯᱩᱨᱟᱹᱣᱮᱫ ᱛᱟᱦᱮᱱᱟ᱾ ᱞᱟᱦᱟᱛᱮ ᱞᱟᱦᱟᱛᱮ ᱚᱱᱮ ᱛᱤᱨᱤᱥ ᱡᱩᱱ ᱞᱟᱦᱟᱛᱮ ᱦᱚᱭᱛᱚ ᱥᱟᱛ ᱟᱴ ᱵᱚᱪᱷᱚᱨ ᱱᱚᱭ ᱫᱚᱥ ᱫᱚᱥᱚᱨ ᱞᱟᱦᱟ ᱠᱟᱹᱴᱤᱡ ᱧᱚᱜ ᱜᱤᱧ ᱛᱟᱦᱮᱸ ᱠᱟᱱᱟ ᱛᱤᱨᱤᱥ ᱡᱚᱱ ᱚᱠᱛᱮ ᱫᱚ ᱦᱟᱸᱜ ᱢᱟᱱᱮ ᱥᱟᱹᱨᱫᱤ ᱨᱚᱦᱚᱭ ᱟᱨ ᱵᱟᱠᱷᱟᱡ ᱠᱚ ᱪᱟᱵᱟᱭᱮᱫ ᱠᱟᱱ ᱛᱟᱦᱮᱱᱟ᱾ ᱛᱚ ᱛᱤᱨᱤᱥ ᱡᱩᱱ ᱚᱠᱛᱮ ᱥᱚᱢᱚᱭ ᱫᱚ ᱦᱟᱸᱜ ᱢᱟᱱᱮ ᱚᱱᱮ ᱚᱱᱠᱟ ᱥᱟᱹᱨᱫᱤ ᱨᱚᱦᱚᱭ ᱟᱨ ᱪᱟᱵᱟᱭ ᱨᱮᱭᱟᱜ ᱚᱠᱛᱚ ᱛᱟᱦᱮᱸ ᱠᱟᱱᱟ ᱛᱚᱵᱮ ᱟᱵᱚ ᱢᱟᱱᱮ ᱠᱤᱪᱷᱩ ᱠᱤᱪᱷᱩ ᱦᱚᱲ ᱢᱮᱱᱟᱜ ᱵᱚᱱᱟ ᱛᱚᱵᱮ ᱩᱱ ᱚᱠᱛᱮ ᱦᱚᱸ ᱥᱮ ᱛᱤᱨᱤᱥ ᱡᱩᱱ ᱛᱟᱭᱚᱢ ᱥᱮ ᱞᱟᱦᱟ ᱥᱮ ᱚᱱᱟ ᱚᱠᱛᱮ ᱦᱚᱸ ᱢᱟᱱᱮ ᱵᱟᱵᱩᱱ ᱟᱨᱟᱢᱵᱷᱚ ᱟᱠᱟᱫᱟ ᱱᱮᱛᱟᱨ ᱢᱟ ᱛᱚ ᱡᱟᱭᱦᱳᱠ ᱚᱭᱮ ᱯᱟᱥᱮ ᱫᱟᱜ ᱵᱟᱹᱱᱩᱜ ᱠᱷᱟᱹᱛᱤᱨ ᱛᱮ ᱵᱟᱵᱚᱱ ᱟᱨᱟᱢᱵᱷᱚ ᱟᱠᱟᱫᱟ᱾ ᱵᱩᱡᱷᱟᱹᱣ ᱫᱚ ᱫᱚ ᱧᱟᱢᱚᱜ ᱠᱟᱱ ᱜᱮᱭᱟ ᱠᱟᱨᱚᱱ ᱫᱚ ᱪᱮᱫ ᱠᱟᱱᱟ? ᱦᱳᱭ
ᱟᱞᱮ ᱥᱮᱫ ᱢᱟ ᱫᱟᱜ ᱜᱮ ᱵᱟᱝ ᱠᱟᱱᱟ᱾ ᱪᱮᱫ ᱦᱚᱸ ᱵᱟᱝ ᱦᱩᱭᱩᱜ ᱠᱟᱱᱟ᱾
ᱟᱪᱷᱟ, ᱟᱪᱷᱟ ᱟᱪᱷᱟ ᱴᱷᱤᱠ ᱛᱚᱵᱮ ᱠᱷᱮᱛ ᱠᱚᱫᱚ ᱯᱮ ᱯᱟᱲᱟᱜ ᱵᱟᱲᱟᱣ ᱟᱠᱟᱫ ᱜᱮᱭᱟ᱾
ᱵᱟᱝ ᱵᱟᱝ ᱫᱟᱜ ᱜᱮ ᱵᱟᱭ ᱫᱟᱜ ᱠᱟᱫᱟ ᱚᱱᱠᱟ ᱫᱚ ᱪᱮᱠᱟᱢ ᱯᱟᱲᱟᱜᱟ᱾ ᱛᱚᱞᱟ ᱠᱚᱜᱮ ᱟᱹᱣᱨᱤᱧ ᱦᱟᱨᱟᱜᱼᱟ
ᱤᱧ ᱫᱚ ᱮᱱᱛᱮᱫ ᱤᱧ ᱢᱮᱱ ᱮᱫᱟ ᱪᱮᱫ ᱤᱭᱟᱹ? ᱫᱟᱜ ᱠᱟᱜᱼᱟᱭ ᱥᱮ ᱵᱟᱭ ᱫᱟᱜ ᱠᱟᱭ ᱥᱮ ᱚᱠᱟ ᱦᱤᱞᱳᱜ ᱪᱚᱝᱮ ᱫᱟᱜᱟᱦᱟᱸᱜ ᱠᱷᱮᱛ ᱫᱚ ᱮᱱᱛᱮᱫ ᱯᱟᱲᱟᱣ ᱵᱟᱲᱟ ᱠᱟᱜ ᱯᱮ ᱞᱟᱹᱦᱩᱫ ᱵᱟᱲᱟ ᱠᱟᱜ ᱯᱮ ᱠᱷᱮᱛ ᱵᱤᱦᱩ ᱛᱟᱦᱮᱱ ᱠᱷᱟ ᱟᱹᱰᱤ ᱟᱞᱠᱟ ᱛᱮᱯᱮ ᱞᱚᱥᱚᱫ ᱫᱟᱲᱮᱭᱟᱜᱼᱟ
ᱟᱫᱚ ᱯᱟᱲᱟᱜ ᱠᱚᱦᱚᱸ ᱵᱟᱝ ᱦᱩᱭ ᱠᱟᱱ ᱜᱮᱭᱟ ᱚᱱᱟ ᱫᱟᱜ ᱠᱚ ᱵᱟᱝ ᱦᱩᱭᱩᱜ ᱠᱟᱱᱛᱮ ᱯᱟᱲᱟᱜ ᱠᱚᱦᱚᱸ ᱵᱟᱝ ᱦᱩᱭ ᱵᱟᱲᱟᱣ ᱟᱠᱟᱱᱟ᱾
ᱦᱳᱭ ᱛᱚᱵᱮ ᱦᱮᱸ ᱩᱛᱩ ᱡᱤᱱᱤᱥ ᱠᱚᱫᱚ ᱦᱟᱸᱜ ᱪᱮᱫ ᱠᱚᱯᱮ ᱨᱚᱦᱚᱭ ᱵᱟᱲᱟ ᱟᱠᱟᱫᱟ, ᱛᱷᱚᱲᱟ ᱡᱟᱹᱥᱛᱤ ᱧᱚᱜ ᱢᱮᱱ ᱛᱟᱞᱟᱝ ᱢᱮ? ᱟᱸᱡᱚᱢᱮᱫ ᱠᱟᱱ ᱜᱮᱭᱟᱢ
ᱦᱮ
ᱱᱮᱴ ᱦᱟᱜ ᱛᱷᱚᱲᱟ ᱰᱤᱥᱴᱟᱵᱚᱜ ᱠᱟᱱᱟ, ᱟᱢᱴᱷᱮ ᱨᱚᱲ ᱦᱚᱸ ᱢᱚᱡᱽ ᱛᱮ ᱵᱟᱝ ᱟᱸᱡᱚᱢ ᱡ ᱠᱟᱱᱟ᱾
ᱱᱤᱛᱚᱜ
ᱦᱮᱸ ᱱᱤᱛᱚᱜ ᱫᱚ ᱢᱚᱸᱡᱽ ᱜᱮ ᱟᱸᱡᱚᱢᱚᱜ ᱠᱟᱱᱟ
ᱦᱮᱸ ᱮᱠᱷᱚᱱ ᱢᱟ ᱚᱱᱠᱟ ᱪᱮᱫ ᱦᱚᱸ ᱨᱚᱦᱚᱭ ᱫᱚ ᱵᱟᱝ ᱦᱩᱭ ᱠᱟᱱᱟ ᱩᱛ ᱠᱚᱫᱚ, ᱱᱤᱛᱚᱜ ᱫᱚ᱾ ᱚᱱᱟ ᱠᱚᱸᱰᱦᱷᱟ ᱠᱚ ᱨᱚᱦᱚᱭ ᱵᱟᱲᱟ ᱦᱩᱭ ᱟᱠᱟᱱᱟ᱾ ᱢᱟᱱᱮ ᱢᱤᱫᱴᱮᱡ ᱤᱭᱟᱹ ᱠᱚ ᱠᱸᱰᱷᱟ ᱠᱚ ᱟᱲᱟᱜ ᱠᱚ ᱚᱱᱟ ᱠᱚᱜᱮ ᱨᱚᱦᱚᱭ ᱦᱩᱭ ᱟᱠᱟᱱᱟ᱾
ᱚᱱᱟ ᱠᱷᱚᱱ ᱡᱟᱹᱥᱛᱤ ᱫᱚ ᱮᱠᱷᱚᱱ ᱫᱚ ᱵᱟᱝ ᱨᱚᱦᱚᱭ ᱦᱩ ᱠᱟᱱᱟ᱾